ᱦᱮᱞᱳ ᱦᱳᱭ ᱦᱳᱭ ᱦᱳᱭ ᱡᱚᱦᱟᱨᱼᱼ
ᱡᱚᱦᱟᱨ ᱜᱮ ᱜᱚᱢᱠᱮ ᱡᱚᱦᱟᱨ ᱡᱚᱦᱟᱨᱼᱼ
ᱦᱳᱭ ᱦᱳᱭ ᱟᱸᱡᱚᱢᱮᱜ ᱟᱵᱮᱱ ᱛᱚ᱾
ᱦᱮᱸ ᱟᱸᱡᱚᱢᱮᱫ ᱜᱮᱭᱟᱞᱤᱧ ᱟᱵᱮᱱ ᱵᱤᱱ ᱟᱸᱡᱚᱢᱮᱜᱼᱟ᱾
ᱦᱳᱭ ᱟᱡᱚᱢ ᱮᱜ ᱟᱞᱤᱧ᱾ ᱟᱫᱚ ᱢᱮᱱᱮᱫ ᱛᱟᱦᱮᱱᱟᱞᱤᱧ ᱱᱤᱛᱚᱝ ᱫᱚ᱾ ᱚᱱᱟ ᱪᱟᱥᱵᱟᱥ ᱤᱫᱤᱠᱟ ᱠᱟᱛᱮᱜ ᱨᱚᱯᱚᱲ ᱞᱮᱱᱠᱷᱟᱱ ᱪᱮᱫ ᱞᱮᱠᱟ ᱜᱟᱱ ᱠᱚᱜ ᱠᱮᱭᱟ᱾
ᱦᱳᱭ ᱜᱟᱱᱚᱜ ᱜᱮᱭᱟ᱾ ᱟᱯᱮ ᱫᱚ ᱥᱮᱨᱢᱟᱨ ᱨᱮᱼᱼ ᱥᱮᱨᱢᱟ ᱨᱮ ᱛᱤᱱᱟᱹᱜ ᱫᱷᱟᱣ ᱯᱮ ᱪᱟᱥ ᱜᱮᱭᱟ ᱚᱱᱛᱮ ᱫᱚ ᱾
ᱟᱞᱮ ᱱᱚᱛᱮ ᱫᱚ ᱦᱟᱸᱜ ᱥᱮᱨᱢᱟ ᱨᱮᱫᱚ ᱩᱼᱼ ᱢᱤᱫ ᱫᱷᱟᱣ ᱜᱮᱞᱮ ᱪᱟᱥᱟ ᱟᱨ ᱟᱞᱮᱥᱱ ᱫᱚ ᱚᱱᱠᱟ ᱫᱚᱼᱼ ᱩᱱᱟᱹᱜ ᱢᱟᱱᱮᱼᱼ ᱫᱟᱜᱽ ᱠᱚᱨᱮᱱᱟᱜ ᱠᱟᱹᱴᱤᱡ ᱚᱵᱷᱟᱵᱽ ᱧᱚᱜ ᱜᱮᱭᱟ ᱛᱚ ᱚᱱᱟ ᱦᱚᱛᱮᱡ ᱛᱮ ᱟᱞᱮᱥᱱ ᱫᱚ ᱦᱟᱸᱜᱼᱼ ᱪᱟᱥ ᱠᱚᱫᱚ ᱦᱟᱸᱜ ᱢᱤᱫ ᱫᱷᱟᱣ ᱜᱮᱞᱮ ᱪᱟᱥᱟ᱾ ᱚᱱᱮ ᱚᱱᱮ ᱠᱚ ᱞᱟᱹᱭ ᱫᱚ ᱱᱤᱨᱚᱱ ᱦᱩᱲᱩ ᱚᱱᱟ ᱫᱚ ᱦᱟᱸᱜ ᱵᱟᱝᱞᱮ ᱨᱚᱦᱚᱭ ᱫᱟᱲᱮᱭᱟᱜᱼᱟ᱾
ᱟᱪᱪᱷᱟ ᱛᱟᱦᱚᱞᱮ ᱢᱟᱱᱮ ᱦᱳᱲᱳ ᱜᱮᱯᱮᱼᱼ ᱪᱟᱥᱟ ᱥᱮ ᱟᱨᱦᱚᱸ ᱮᱴᱟᱜ ᱮᱴᱟᱜ ᱮᱴᱟᱜ ᱠᱚᱯᱮ ᱪᱟᱥᱟ ᱵᱤᱞᱟᱛᱤ ᱵᱮᱸᱜᱟᱲ ᱠᱚᱯᱤ ᱮᱢᱟᱱ ᱛᱮᱭᱟᱜ ᱠᱚᱼᱼ ᱩᱛᱩ ᱥᱚᱵᱽᱡᱤ᱾
ᱦᱮᱸ ᱦᱮᱸ ᱚᱱᱟ ᱠᱚᱫᱚ ᱦᱟᱸᱜ ᱚᱱᱮ ᱦᱳᱲᱳ ᱠᱚ ᱦᱟᱹᱨ ᱥᱟᱢᱴᱟᱣ ᱵᱟᱲᱟ ᱠᱟᱛᱮᱫ, ᱚᱱᱟ ᱠᱚ ᱦᱟᱸᱜ ᱵᱤᱞᱟᱛᱤ ᱵᱮᱸᱜᱟᱲ ᱥᱮ ᱟᱞᱩ ᱠᱚ᱾ ᱚᱱᱟ ᱠᱚᱫᱚ ᱦᱟᱸᱜ ᱚᱱᱟ ᱦᱩᱲᱩ ᱠᱚ ᱥᱟᱢᱴᱟᱣ ᱵᱟᱲᱟ ᱠᱟᱛᱮ ᱞᱮ ᱪᱟᱥ ᱜᱮᱭᱟ᱾
ᱟᱪᱪᱷᱟ ᱟᱞᱮ ᱦᱚᱸ ᱱᱚᱛᱮ ᱦᱚᱸ ᱚᱱᱠᱟᱜᱮ᱾ ᱟᱞᱮ ᱫᱚ, ᱟᱞᱮ ᱦᱚᱸ ᱚᱱᱠᱟᱜᱮ ᱫᱟᱜᱽ ᱨᱮᱱᱟᱜ ᱚᱵᱷᱟᱵᱽ ᱤᱭᱟᱹ ᱛᱮ ᱢᱤᱫ ᱫᱷᱟᱣ ᱜᱤ ᱦᱩᱲᱩ ᱪᱟᱥ ᱟᱨᱡᱟᱣ ᱠᱚᱫᱚ ᱜᱟᱱᱚᱜᱼᱟ ᱟᱨ ᱵᱟᱹᱠᱤ ᱥᱚᱢᱚᱭ ᱫᱚ ᱩ ᱡᱮᱞᱮᱠᱟ ᱟᱹᱞᱩ ᱵᱮᱸᱜᱟᱲ ᱠᱚ, ᱚᱱᱟ ᱠᱚᱫᱚ ᱚᱱᱠᱟ ᱦᱚᱸ ᱴᱷᱤᱠ ᱢᱚ ᱛᱚ ᱦᱚᱸ ᱵᱟᱝ ᱦᱩᱭᱩᱜᱼᱟ, ᱛᱚᱵᱮ ᱢᱤᱫ ᱫᱷᱟᱣ ᱜᱮ ᱢᱮᱱ ᱜᱟᱱᱚᱜᱼᱟ ᱡᱮ ᱦᱩᱲᱩ ᱫᱚᱞᱮ ᱪᱟᱥ ᱜᱮᱭᱟ᱾
ᱦᱮᱸ ᱦᱮᱸ᱾
ᱟᱫᱚ ᱚᱱᱛᱮ ᱫᱚ ᱪᱟᱥᱵᱟᱥ ᱨᱮᱱᱟᱜ ᱯᱚᱫᱽᱫᱷᱚᱛᱤ ᱫᱚ ᱪᱮᱫ ᱞᱮᱠᱟ ᱢᱟᱱᱮ ᱥᱮᱨᱢᱟ ᱡᱟᱹᱲᱤ ᱟᱥᱟ ᱛᱮᱜᱮ ᱥᱮ ᱱᱚᱝᱠᱟ ᱱᱤ ᱛᱟᱨ ᱫᱚ ᱟᱭᱢᱟ ᱨᱚᱠᱚᱢ ᱵᱤᱵᱷᱤᱱᱱᱚ ᱨᱚᱠᱚᱢ ᱡᱚᱱᱛᱨᱚ ᱩᱰᱩᱠ ᱟᱠᱟᱱᱟ ᱡᱮ ᱵᱳᱨᱤᱝ ᱠᱟᱛᱮᱜ ᱫᱟᱜᱽ ᱩᱰᱩᱝ ᱠᱟᱛᱮᱫ ᱚᱱᱟ ᱵᱷᱚᱨᱥᱟᱛ, ᱚᱱᱟ ᱤᱭᱟᱹᱛᱮ ᱪᱟᱥᱼᱵᱟᱥ ᱜᱟᱱᱚᱜᱼᱟ ᱥᱮ ᱥᱮᱨᱢᱟ ᱫᱟᱜᱽ ᱟᱥᱟ ᱵᱷᱚᱨᱥᱟ ᱠᱟᱛᱮᱫ ᱚᱠᱟ ᱞᱮᱠᱟ ᱠᱟᱛᱮᱫ ᱠᱚ ᱪᱟᱥᱟ ᱚᱱᱛᱮ ᱫᱚ?
ᱟᱞᱮ ᱥᱮᱱ ᱫᱚ ᱦᱟᱸᱜ ᱚᱱᱠᱟ ᱫᱚ ᱚᱱᱠᱟ ᱤᱭᱟᱹ ᱠᱚᱫᱚ ᱵᱟᱹᱱᱩᱜ ᱜᱮᱭᱟ ᱦᱮᱸ ᱚᱱᱮ ᱡᱮ ᱥᱮᱞᱚ ᱠᱚᱛᱮ ᱦᱟᱸᱜ ᱠᱚ ᱤᱭᱟᱹ ᱜᱮᱭᱟ᱾ ᱦᱩᱸ ᱟᱨ ᱢᱮᱥᱤᱱ ᱠᱚᱛᱮ ᱦᱚᱸ ᱚᱱᱠᱟ ᱢᱮᱱᱠᱷᱟᱱ ᱚᱱᱠᱟ ᱟᱞᱮ ᱥᱮᱱ ᱫᱚ- ᱚᱱᱟ ᱠᱚᱫᱚ ᱵᱟᱹᱱᱩᱜᱼᱟ, ᱱᱚᱜᱼᱚᱭ ᱦᱩᱲᱩ ᱨᱚᱦᱚᱭ ᱠᱚᱫᱚ ᱦᱟᱸᱜ ᱥᱮ ᱦᱩᱲᱩ ᱪᱟᱥ ᱠᱚᱫᱚ ᱚᱱᱟ ᱫᱚ ᱥᱮᱨᱢᱟ ᱡᱟᱹᱲᱤ ᱵᱷᱚᱨᱥᱟ ᱜᱮᱞᱮ ᱪᱟᱥ ᱵᱟᱲᱟᱭᱟ᱾ ᱟᱨ ᱚᱱᱮ ᱦᱟᱸᱜ ᱥᱚᱵᱽᱡᱤ ᱠᱚᱨᱮᱱᱟᱜ ᱪᱟᱥ ᱠᱚᱨᱮᱱᱟᱜ ᱠᱟᱛᱷᱟ ᱦᱚᱧ ᱞᱟᱹᱭ ᱠᱮᱫ, ᱚᱱᱟ ᱠᱚᱫᱚ ᱵᱚᱨᱚᱝ ᱚᱱᱠᱟ ᱢᱮᱱᱟᱜ ᱛᱟᱞᱮᱭᱟ, ᱡᱷᱟᱨᱱᱟ ᱢᱮᱱᱟᱜ ᱛᱟᱞᱮᱭᱟ ᱥᱟᱶᱛᱮ ᱜᱟᱰᱟ ᱠᱚ ᱢᱮᱱᱟᱜ ᱛᱟᱞᱮᱭᱟ ᱚᱱᱟ ᱠᱚᱨᱮ ᱠᱷᱚᱱ ᱜᱮ ᱚᱱᱟ ᱢᱮᱥᱤᱱ ᱠᱚᱛᱮ ᱫᱟᱜ ᱨᱟᱠᱟᱵ ᱠᱟᱛᱮᱜ ᱪᱟᱥ ᱵᱟᱲᱟ ᱠᱚᱫᱚ ᱦᱩᱭᱩᱜ ᱜᱮᱭᱟ᱾
ᱦᱳᱭ ᱦᱳᱭ, ᱛᱚᱵᱮ ᱟᱯᱮ ᱥᱮᱫ ᱫᱚ ᱢᱟᱱᱮ ᱵᱤᱨ ᱵᱩᱨᱩ ᱴᱚᱴᱷᱟ ᱠᱟᱱᱟ ᱥᱮ ᱱᱚᱝᱠᱟ ᱴᱟᱺᱰᱤ ᱯᱩᱴᱩᱨ ᱮᱞ ᱢᱟᱱᱮ ᱴᱚᱴᱷᱟ ᱠᱟᱱᱟ?
ᱟᱞᱮ ᱥᱮᱱ ᱫᱚ ᱦᱟᱸᱜ ᱞᱟᱹᱭ ᱞᱮᱠᱷᱟᱱ ᱫᱚ ᱯᱩᱨᱟᱹ ᱵᱤᱨ ᱵᱤᱨᱵᱩᱨᱩ ᱴᱚᱴᱷᱟ ᱜᱮ ᱯᱩᱨᱟᱹ ᱯᱟᱲᱟᱜ ᱠᱟᱱᱟ᱾
ᱟᱪᱪᱷᱟ ᱟᱪᱪᱷᱟ᱾ ᱱᱚᱝᱠᱟ ᱪᱮᱜ ᱚᱱᱠᱟᱱ ᱡᱚ ᱵᱤᱞᱤ ᱠᱚ ᱧᱟᱢᱚᱜᱼᱟ ᱱᱮᱜᱼᱮ ᱱᱮᱛᱟᱨ?
ᱦᱳᱭ, ᱡᱚ ᱵᱤᱞᱤ ᱫᱚ ᱦᱟᱸᱜ, ᱟᱞᱮ ᱫᱚ, ᱚᱱᱮᱧ ᱞᱟᱹᱭ ᱠᱮᱜ ᱞᱮᱠᱟ, ᱟᱞᱮ ᱫᱚ ᱵᱩᱨᱩ ᱴᱚᱴᱷᱟ ᱞᱮ ᱯᱟᱲᱟᱜ ᱠᱟᱱᱟ ᱟᱫᱚ ᱟᱞᱮ ᱥᱩᱨ ᱥᱩᱯᱩᱨ ᱛᱮ ᱟᱹᱰᱤ ᱟᱭᱢᱟ ᱚᱱᱠᱟ ᱵᱩᱨᱩ ᱢᱮᱱᱟᱜᱼᱟ᱾
ᱟᱫᱚ ᱵᱩᱨᱩ ᱠᱚᱨᱮ ᱚᱱᱠᱟ ᱡᱚ ᱵᱤᱞᱤ ᱫᱚ ᱦᱟᱸᱜ ᱧᱟᱢᱚᱜ ᱜᱮᱭᱟ᱾
ᱡᱮᱢᱚᱱ ᱵᱩᱨᱩ
ᱮᱸ ᱵᱟᱹᱨᱩ ᱠᱚ ᱧᱟᱢᱚᱜᱼᱟ, ᱛᱮᱨᱮᱞ ᱧᱟᱢᱚᱜᱼᱟ, ᱟᱨᱚ ᱛᱟᱨᱚᱵ ᱧᱟᱢᱚᱜᱼᱟ, ᱟᱨᱚ ᱚᱱᱮ ᱠᱚ ᱞᱟᱹᱭ ᱢᱮᱨᱟᱞ ᱦᱚᱸ ᱧᱟᱢᱚᱜ ᱜᱮᱭᱟ᱾
ᱟᱪᱪᱷᱟ ᱟᱪᱪᱷᱟ, ᱢᱟᱱᱮ ᱱᱚᱣᱟ ᱠᱚ ᱧᱟᱢᱚᱜ ᱵᱩᱨᱩ ᱨᱮ ᱧᱟᱢᱚᱜᱼᱟ᱾
ᱦᱳᱭ ᱦᱳᱭ᱾
ᱟᱨ ᱵᱩᱨᱩ ᱵᱷᱤᱛᱨᱤ ᱨᱮ ᱡᱮᱢᱚᱱ ᱡᱮᱞᱮᱠᱟ ᱦᱟᱹᱛᱤ ᱠᱚ ᱵᱟᱱᱟ ᱠᱚ ᱦᱟᱹᱲᱩ ᱜᱟᱹᱲᱤ, ᱡᱟᱹᱲᱤ ᱠᱚ ᱮᱢᱟᱱ ᱛᱮᱭᱟᱜ ᱡᱤᱵᱽᱡᱤᱭᱟᱹᱞᱤ ᱠᱚ ᱧᱮᱞ ᱧᱟᱢᱚᱜ ᱜᱮᱭᱟ ᱠᱚ?
ᱦᱮᱸ ᱚᱱᱠᱟ ᱫᱚ ᱦᱟᱸᱜ, ᱟ ᱸ ᱵᱟᱱᱟ ᱠᱚᱫᱚ ᱦᱟᱸᱜ ᱵᱟᱝ ᱧᱮᱞ ᱵᱟᱲᱟ ᱦᱩᱭ ᱠᱟᱱᱟ ᱥᱮ ᱵᱟᱝᱞᱤᱧ ᱟᱸᱡᱚᱢ ᱵᱟᱲᱟ ᱟᱠᱟᱜᱼᱟ ᱡᱮ ᱟᱵᱚ ᱥᱩᱨ ᱥᱩᱯᱩᱨ ᱟᱵᱚ ᱵᱤᱨ ᱠᱚᱠᱚ ᱦᱮᱡ ᱟᱠᱟᱱᱟ᱾ ᱟᱨ ᱚᱱᱠᱟ ᱵᱟᱱᱟ ᱛᱟᱹᱨᱩᱵ ᱠᱚᱫᱚ ᱵᱟᱝᱜᱮ, ᱛᱚᱵᱮ ᱚᱱᱠᱟ ᱦᱟᱹᱛᱤ ᱠᱚ, ᱥᱮ ᱚᱱᱠᱟ ᱜᱟᱹᱲᱤ ᱠᱚ ᱦᱟᱹᱬᱩ ᱠᱚᱫᱚ ᱩᱱᱠᱩ ᱫᱚ ᱦᱟᱸᱜ ᱠᱚ ᱧᱮᱞ ᱧᱟᱢ ᱵᱟᱲᱟᱜ ᱜᱮᱭᱟ ᱠᱚ᱾
ᱱᱩᱠᱩ ᱫᱚᱢ ᱱᱩᱠᱩ ᱫᱚ ᱴᱚᱞᱟ ᱥᱮᱜ ᱦᱚᱸ ᱠᱷᱚᱱ ᱠᱚ ᱴᱚᱞᱟ ᱛᱚᱠᱚᱱ ᱦᱚᱸᱠᱚ ᱦᱤᱡᱩᱜ ᱜᱮᱭᱟ ᱠᱚ ᱡᱟᱹᱱᱤᱡ᱾
ᱦᱳᱭ ᱦᱳᱭ ᱦᱳᱭ ᱮᱠᱫᱚᱢ ᱞᱟᱹᱭ ᱟᱹᱞᱤᱧ ᱦᱳᱭ ᱦᱟᱹᱬᱩ ᱠᱚᱫᱚ ᱴᱚᱞᱟ ᱫᱷᱟᱹᱨᱤᱡ ᱦᱚᱸᱠᱚ ᱦᱤᱡᱩᱜᱼᱟ ᱟᱨ ᱩᱱᱠᱩ ᱜᱟᱹᱲᱤ ᱠᱚᱫᱚ ᱚᱱᱮ ᱦᱟᱸᱜ ᱫᱟᱨᱮ ᱨᱮ ᱵᱩᱨᱩ ᱨᱮ ᱡᱟᱦᱟᱸ ᱡᱚ ᱠᱚ ᱦᱮᱱᱟᱜ ᱫᱚ ᱵᱟᱹᱨᱩ ᱠᱚ ᱛᱮᱨᱮᱞ ᱠᱚ ᱚᱱᱱᱟ ᱡᱚᱢ ᱠᱚᱠᱚ ᱦᱤᱡᱩᱜᱼᱟ᱾ ᱩᱱᱠᱩ ᱜᱟᱹᱬᱤ ᱠᱚᱫᱚ᱾
ᱦᱳᱭ ᱦᱳᱭ᱾ ᱟᱪᱪᱷᱟ ᱟᱯᱮ ᱚᱱᱛᱮ ᱞᱤᱧ ᱢᱮᱱᱮᱜᱼᱟ, ᱡᱮᱢᱚᱱ ᱢᱟᱨᱟᱜ ᱪᱮᱬᱮ ᱠᱩ ᱱᱩᱠᱩ ᱠᱩᱠᱩ ᱧᱟᱢ ᱵᱟᱲᱟᱜ ᱜᱮᱭᱟ?
ᱦᱳᱭ ᱦᱳᱭ, ᱩᱱᱠᱩ ᱫᱚ ᱢᱟᱨᱟᱜ ᱪᱮᱬᱮ ᱫᱚᱢᱮ ᱦᱟᱸᱜ ᱟᱢᱫᱟ ᱫᱚ ᱵᱟᱝ ᱠᱚ ᱧᱟᱢᱚᱜᱼᱟ᱾ ᱛᱚᱵᱮ ᱚᱱᱠᱟ ᱟᱞᱮᱭᱟᱜ ᱵᱩᱨᱩ ᱠᱚᱨᱮ ᱦᱮᱡ ᱵᱟᱲᱟ ᱦᱟᱠᱟᱱᱟ ᱠᱚ ᱫᱚᱢᱮ ᱟᱹᱰᱤ ᱥᱮᱛᱟᱜ ᱨᱮ ᱟᱹᱰᱤ ᱡᱤᱭᱟᱹᱲ ᱜᱮᱠᱚ ᱨᱟᱜ ᱵᱟᱲᱟᱭᱟ ᱚᱱᱠᱟ ᱟᱫᱚ ᱦᱟᱸᱜ ᱡᱟᱦᱟᱸᱭ ᱡᱟᱦᱟᱸᱭ ᱠᱚᱫᱚ ᱩᱝᱠᱩ ᱠᱚ ᱥᱟᱵ ᱟᱹᱜᱩ ᱵᱟᱲᱟ ᱠᱟᱛᱮᱫ ᱠᱚ ᱚᱲᱟᱜ ᱨᱮᱠᱚ ᱟᱹᱥᱩᱞ ᱵᱟᱲᱟ ᱟᱠᱟᱜ ᱠᱚ ᱜᱮᱭᱟ᱾
ᱦᱳᱭ ᱦᱳᱭ᱾ ᱟ ᱡᱮᱢᱚᱱ ᱱᱩᱠᱩ ᱟᱨᱚ ᱢᱮᱱᱫᱟᱹᱱ ᱟᱨᱚ ᱱᱩᱠᱩ ᱠᱩᱞᱟᱹᱭ ᱠᱩ ᱱᱩᱠᱩ ᱠᱚᱯᱮ ᱟᱹᱥᱩᱞ ᱠᱚᱜᱮᱭᱟ ᱠᱩᱞᱟᱹᱭ ᱠᱩ?
ᱠᱩᱞᱟᱹᱭ ᱠᱚᱫᱚ ᱡᱚᱛᱚ ᱦᱚᱲ ᱫᱚ ᱦᱟᱸᱜ ᱵᱟᱝ ᱠᱚ ᱟᱹᱥᱩᱞ ᱠᱚᱣᱟ, ᱛᱚᱵᱮ ᱚᱱᱠᱟ ᱢᱤᱫ ᱵᱟᱨ ᱦᱮᱱᱟᱜ ᱠᱚᱜᱮᱭᱟ ᱟᱹᱥᱩᱞ ᱠᱟᱫ ᱠᱚᱜᱮᱭᱟ ᱠᱚ, ᱟᱨ ᱩᱱᱠᱩ ᱯᱩᱬ ᱠᱩᱞᱟᱹᱭ ᱜᱮ ᱟᱨ ᱩᱱᱠᱩ ᱵᱤᱨ ᱨᱮ ᱡᱟᱦᱟᱸᱭ ᱠᱩᱞᱟᱹᱭ ᱠᱚ ᱧᱟᱢᱚᱜᱼᱟ, ᱩᱱᱠᱩ ᱠᱚᱫᱚ ᱦᱟᱸᱜ ᱵᱟᱝ ᱟᱹᱥᱩᱞ ᱵᱟᱲᱟ ᱦᱩᱭ ᱠᱟᱱᱟ᱾
ᱟᱪᱪᱷᱟ ᱟᱪᱪᱷᱟ᱾ ᱛᱚ ᱟᱯᱮ ᱚᱱᱛᱮ ᱫᱚ ᱯᱟᱛᱟ ᱠᱩ ᱫᱚ ᱢᱟᱨᱟᱝ ᱯᱟᱛᱟ ᱟᱵᱚᱣᱟᱜ ᱞᱟᱠᱪᱟᱨ ᱮᱱᱮᱡ ᱥᱮᱨᱮᱧ ᱨᱮᱱᱟᱜ ᱯᱟᱛᱟ ᱠᱩ ᱞᱟᱜᱟᱣ ᱵᱟᱲᱟᱜ ᱜᱮᱭᱟ ᱥᱮ ᱵᱟᱝᱟ?
ᱚᱱᱠᱟ ᱫᱚ ᱞᱟᱜᱟᱜ ᱜᱮᱭᱟ, ᱟᱫᱚ ᱟᱞᱮ ᱩᱱᱟᱹᱜ ᱥᱩᱨ ᱩᱛᱟᱹᱨ ᱨᱮᱫᱚ ᱦᱟᱸᱜ ᱵᱟᱝ ᱦᱩᱭᱩᱜᱼᱟ ᱚᱝᱠᱟᱱᱟᱜ ᱯᱟᱛᱟ ᱠᱚᱫᱚ᱾ ᱟᱫᱚ ᱞᱟᱠᱪᱟᱨ ᱨᱮᱱᱟᱜ ᱯᱟᱛᱟ ᱢᱟᱱᱮ ᱪᱮᱫ? ᱟᱵᱚ ᱚᱱᱮ ᱚᱱᱟ ᱢᱮᱫᱴᱟᱝ ᱯᱟᱛᱟ ᱦᱮᱱᱟᱜ ᱜᱮ ᱯᱟᱛᱟ ᱜᱮ ᱯᱟᱛᱟ ᱦᱳᱭ ᱚᱱᱟ ᱮᱱᱮᱡ ᱠᱚ ᱦᱩᱭᱩᱜ ᱜᱮᱭᱟ᱾ ᱟᱨ ᱚᱱᱠᱟ ᱞᱟᱜᱽᱬᱮ ᱮᱱᱮᱡ ᱠᱚ ᱦᱳᱭᱳᱜ ᱜᱮᱭᱟ᱾
ᱟᱪᱪᱷᱟ ᱟᱪᱪᱷᱟ᱾ ᱟᱞᱮ ᱡᱮᱢᱚᱱ ᱱᱚᱛᱮ ᱡᱮᱢᱚᱱ ᱟᱵᱚ ᱫᱟᱥᱟᱸᱭ ᱵᱚᱸᱜᱟ ᱫᱚ ᱟᱞᱮ ᱟᱹᱥᱤᱱ ᱵᱚᱸᱜᱟ᱾ ᱚᱱᱛᱮ ᱫᱚ ᱡᱮᱢᱚᱱ ᱱᱚᱛᱮ ᱫᱚ ᱫᱟᱥᱟᱸᱭ ᱮᱱᱮᱡ ᱦᱚᱸ ᱦᱳᱭᱳᱜ ᱜᱮᱭᱟ᱾ ᱚᱱᱛᱮ ᱫᱟᱥᱟᱧ ᱠᱚᱯᱮ ᱮᱱᱮᱡ ᱵᱟᱲᱟᱜᱼᱟ ᱥᱮ ᱵᱟᱝ?
ᱚ ᱦᱮᱸ ᱡᱚᱛᱷᱟᱛ ᱠᱟᱛᱷᱟ ᱵᱮᱱ ᱨᱚᱲ ᱟᱠᱟᱫᱟᱼᱟ᱾ ᱫᱟᱥᱟᱸᱭ ᱫᱚ ᱦᱮᱸ ᱟᱞᱮ ᱥᱮᱱ ᱦᱚᱸ ᱫᱟᱥᱟᱸᱭ ᱢᱮᱱᱟᱜᱼᱟ᱾ ᱟᱹᱞᱤᱧ ᱦᱚᱸᱞᱤᱧ ᱪᱟᱞᱟᱣ ᱵᱟᱲᱟ ᱟᱠᱟᱱ ᱜᱮᱭᱟ ᱫᱟᱥᱟᱸᱭ ᱮᱱᱮᱡ ᱫᱚ, ᱟᱫᱚ ᱦᱟᱸᱜ ᱱᱚᱜᱼᱚᱭ ᱦᱟᱸᱜ ᱱᱤᱛᱚᱜ ᱵᱟᱨ ᱥᱮᱨᱢᱟ ᱜᱟᱱ ᱦᱩᱭᱮᱱᱟ ᱟᱫᱚ ᱦᱟᱸᱜ ᱟᱹᱞᱤᱧ ᱫᱚ ᱟᱹᱣᱨᱤ ᱞᱤᱧ ᱪᱟᱞᱟᱣ ᱵᱟᱲᱟᱜᱼᱟ, ᱛᱚᱵᱮ ᱦᱮᱸ ᱟᱞᱮ ᱟᱞᱮ ᱟᱹᱛᱩ ᱠᱷᱚᱱ ᱥᱮ ᱟᱞᱮ ᱴᱚᱴᱷᱟ ᱠᱚᱨᱮᱱ ᱫᱚ ᱱᱤᱛ ᱫᱷᱟᱹᱨᱤᱡ ᱛᱮ ᱢᱟᱱᱮ ᱪᱟᱞᱟᱣ ᱵᱟᱲᱟᱜ ᱠᱟᱱ ᱜᱮᱭᱟ ᱠᱚ ᱫᱟᱥᱟᱸᱭ ᱮᱱᱮᱡ ᱫᱚ ᱦᱟᱸᱜ᱾
ᱦᱳᱭ ᱦᱳᱭ ᱦᱳᱭ᱾
ᱟᱨ ᱟᱯᱮ ᱥᱮᱫ ᱦᱚᱸ ᱫᱟᱥᱟᱸᱭ ᱫᱚ ᱢᱮᱱᱟᱜᱼᱟ ᱪᱮ ᱵᱟᱝ ᱜᱮ?
ᱦᱳᱭ ᱦᱳᱭ ᱢᱮᱱᱟᱜ ᱜᱮᱭᱟ ᱫᱟᱥᱟᱧ ᱟᱵᱚᱣᱟᱜ ᱡᱚᱛᱚ ᱞᱮᱠᱟᱱ ᱯᱚᱨᱚᱵᱽ ᱯᱩᱱᱟᱹᱭ ᱜᱤ ᱟᱹᱰᱤ ᱢᱚᱸᱡᱽ ᱛᱤᱜᱤ ᱠᱚ ᱵᱚᱞᱮ ᱢᱟᱱᱟᱣ ᱵᱟᱛᱟᱣ ᱤᱫᱤᱭᱮᱫ ᱜᱮᱭᱟᱞᱮ᱾ ᱡᱮᱢᱚᱱ ᱵᱟᱦᱟ ᱦᱩᱭᱮᱱ, ᱥᱚᱦᱨᱟᱭ ᱦᱩᱭᱮᱱ, ᱥᱟᱠᱨᱟᱛ ᱦᱩᱭᱮᱱ, ᱫᱟᱥᱟᱸᱭ ᱦᱩᱭᱮᱱ᱾ ᱚᱱᱟ ᱠᱚᱫᱚ ᱡᱚᱛᱚᱣᱟᱜ ᱜᱤ ᱟᱹᱰᱤ ᱢᱚᱸᱡᱽ ᱛᱤᱜᱤ ᱢᱟᱱᱟᱣ ᱵᱟᱛᱟᱣ ᱪᱟᱞᱟᱣ ᱤᱫᱤᱜ ᱠᱟᱱᱟ᱾
ᱚ᱾
ᱟᱪᱪᱷᱟ ᱛᱟᱦᱚᱞᱮ ᱫᱟᱸᱥᱟᱭ ᱮᱱᱮᱡ ᱦᱟᱸᱜ ᱚᱱᱮ ᱞᱟᱹᱭ ᱦᱩᱭᱱᱟ ᱛᱟᱞᱦᱮ ᱟᱹᱵᱤᱱ ᱵᱤᱱ ᱪᱟᱞᱟᱣ ᱵᱟᱲᱟ ᱟᱠᱟᱱᱟ ᱥᱮ ᱵᱟᱝᱜᱮ ᱫᱟᱥᱟᱸᱭ ᱮᱱᱮᱡ?
ᱦᱚᱭ ᱦᱳᱭ ᱦᱳᱭ ᱫᱟᱥᱟᱧ ᱮᱱᱮᱡ ᱦᱚᱸᱞᱤᱧ ᱪᱟᱞᱟᱣ ᱵᱟᱲᱟ ᱠᱟᱱᱟ ᱮᱱᱮᱡ ᱦᱚᱸᱞᱤᱧ ᱮᱱᱮᱡ ᱵᱟᱲᱟ ᱠᱟᱱᱟ ᱟᱨ ᱨᱩ ᱦᱚᱸ ᱟᱹᱞᱤᱧ ᱫᱚ ᱡᱟᱹᱥᱛᱤ ᱠᱟᱭ ᱛᱮᱫᱚ ᱟᱹᱞᱤᱧ ᱫᱚ ᱨᱩᱨᱩᱭᱟᱞᱤᱧ ᱟᱞᱮ ᱥᱮᱫ ᱫᱚ ᱢᱟᱱᱮ ᱵᱟᱨ ᱨᱚᱠᱚᱢ ᱫᱟᱥᱟᱸᱭ ᱟᱹᱞᱤᱧ ᱞᱤᱧ ᱧᱮᱞ ᱟᱠᱟᱫᱟ ᱵᱟᱨ ᱨᱚᱠᱚᱢ ᱟᱞᱮ ᱫᱚ ᱛᱩᱢᱫᱟᱜ, ᱴᱟᱢᱟᱠ, ᱨᱮᱦᱮᱲᱟ ᱨᱮᱜᱽᱲᱟ ᱥᱮ ᱛᱤᱨᱭᱳ, ᱵᱟᱱᱟᱢ ᱱᱚᱣᱟ ᱠᱚᱦᱚᱸ ᱥᱚᱸᱜᱮ ᱞᱮ ᱤᱫᱤ ᱛᱚᱨᱟᱭᱟ ᱚᱱᱟ ᱠᱚ ᱨᱩ ᱥᱟᱶ ᱥᱟᱶᱛᱮ ᱮᱱᱮᱡ ᱟᱞᱮ ᱥᱮᱨᱮᱧ ᱟᱞᱮ ᱟᱹᱛᱩ ᱟ. ᱛᱩ ᱞᱮ ᱫᱟᱲᱟᱱᱟ ᱟᱯᱮᱥᱮᱫ ᱚᱱᱠᱟ ᱜᱮ
ᱦᱚᱭ ᱟᱞᱮ ᱥᱮᱱ ᱦᱚᱸ ᱚᱱᱠᱟ ᱜᱮ ᱛᱚᱵᱮ ᱚᱱᱟᱻ ᱛᱩᱢᱫᱟᱜ ᱴᱟᱢᱟᱠ ᱦᱟᱛᱮᱫ ᱫᱚ ᱦᱟᱸᱜ ᱟᱹᱞᱤᱧ ᱫᱚ ᱟᱞᱮ ᱥᱮᱱ ᱫᱚ ᱵᱟᱝ ᱦᱩᱭ ᱵᱟᱲᱟ ᱟᱠᱟᱱᱟ ᱚᱱᱟ ᱠᱚᱫᱚ ᱟᱹᱞᱤᱧ ᱫᱚ ᱚᱱᱟ ᱤᱭᱩᱴᱩᱵ ᱠᱚᱨᱮ ᱥᱮ ᱯᱷᱮᱥᱵᱩᱠ ᱠᱚᱨᱮ ᱜᱮᱞᱤᱧ ᱧᱮᱞ ᱵᱟᱲᱟ ᱟᱠᱟᱜᱼᱟ ᱮᱸ ᱫᱟᱲᱟᱭᱟᱠᱚ ᱚᱱᱠᱟ ᱛᱩᱢᱫᱟᱹᱜ ᱴᱟᱢᱟᱠ ᱦᱟᱛᱮᱜ ᱛᱚᱵᱮ ᱟᱞᱮ ᱥᱮᱱ ᱫᱚ ᱦᱟᱸᱜ ᱚᱱᱮᱻ ᱥᱮᱠᱨᱟ ᱨᱮᱱᱟᱜ ᱛᱷᱟᱹᱨᱤ ᱛᱟᱦᱮᱱᱟ ᱟᱨ ᱵᱷᱩᱣᱟᱹᱝ ᱛᱟᱦᱮᱱᱟ ᱡᱟᱦᱟᱸ ᱥᱮᱲᱟ ᱦᱚᱛᱚᱫ ᱨᱮᱱᱟᱜ ᱚᱱᱟ ᱠᱚ ᱦᱟᱛᱮᱫ ᱜᱮ ᱦᱟᱸᱜ ᱫᱟᱥᱟᱸᱭ ᱮᱱᱮᱡ ᱫᱚ ᱪᱟᱞᱟᱜ ᱟᱞᱮ ᱟᱞᱮ ᱫᱚ ᱢᱟᱱᱮ ᱛᱩᱢᱫᱟᱹᱜ ᱴᱟᱢᱟᱠ ᱠᱚᱫᱚ ᱢᱮᱱᱟᱜᱼᱟ ᱛᱚᱵᱮ ᱚᱱᱟ ᱠᱚᱫᱚ ᱦᱟᱸᱜ ᱵᱟᱝᱞᱮ ᱤᱫᱤ ᱵᱟᱲᱟ ᱠᱟᱫᱟ ᱫᱟᱥᱟᱸᱭ ᱱᱤᱛ
ᱟᱨ ᱱᱚᱛᱮ ᱫᱚ ᱚᱱᱠᱟ ᱫᱚ ᱵᱟᱝ ᱢᱟᱱᱮ ᱛᱩᱢᱫᱟᱹᱜ ᱴᱟᱢᱟᱠ ᱟᱵᱚᱣᱟᱜ ᱡᱟᱦᱟᱸ ᱛᱤᱱᱟᱹᱜ ᱜᱮ ᱞᱤᱯᱩᱨ ᱯᱟᱭᱜᱚᱱ ᱠᱚ ᱢᱮᱱᱟᱜᱼᱟ ᱡᱟᱸᱜᱟ ᱨᱮ ᱦᱚᱨᱚᱜ ᱠᱟᱛᱮᱫᱼᱼ ᱟᱫᱚ ᱟᱹᱛᱩ ᱟᱹᱛᱩ ᱮᱱᱦᱤᱞᱚᱜ ᱫᱟᱥᱟᱸᱭ ᱵᱷᱩᱨ ᱫᱚᱞᱮ ᱫᱟᱲᱟᱱᱟ। ᱵᱩᱡᱷᱟᱹᱣ ᱠᱮᱜ ᱟᱯᱮ ᱟᱨ ᱢᱤᱫᱴᱮᱡ ᱜᱩᱨᱩ ᱵᱟᱵᱟᱭ ᱛᱟᱦᱮᱱᱟ ᱟᱫᱚ ᱩᱱᱤ ᱜᱩᱨᱩ ᱵᱟᱵᱟ ᱟᱹᱭᱩᱨ ᱥᱟᱹᱛᱩᱜ ᱛᱮᱜᱮ ᱟᱞᱮ ᱪᱮᱞᱟ ᱠᱚᱲᱟ ᱠᱚᱠᱚ ᱫᱟᱲᱟᱱᱟ ᱟᱹᱰᱤ ᱨᱟᱹᱥᱠᱟᱹᱼᱼ ᱥᱟᱞᱟᱜ ᱚᱱᱟ ᱦᱚᱸ ᱟᱫᱚ ᱫᱟᱥᱟᱸᱭ ᱦᱚᱸ ᱵᱟᱨ ᱨᱚᱠᱚᱢ ᱠᱟᱛᱮᱫ ᱦᱮᱡ ᱟᱠᱟᱱᱟ ᱫᱩᱠ ᱛᱟᱞᱟ ᱛᱮ ᱦᱮᱡ ᱟᱠᱟᱱᱟ ᱢᱤᱫᱴᱮᱱ ᱟᱨᱚ ᱢᱤᱫᱴᱟᱝ ᱦᱮᱡ ᱟᱠᱟᱱᱟ ᱟᱵᱚ ᱵᱚᱸᱜᱟᱼᱵᱩᱨᱩ ᱩᱸ ᱵᱚᱸᱜᱟ ᱵᱩᱨᱩ ᱠᱚᱣᱟᱜ ᱟᱹᱪᱩ ᱪᱟᱞᱟᱣ ᱠᱟᱛᱷᱟ ᱛᱮ ᱦᱮᱡ ᱟᱠᱟᱱᱟᱼᱼ ᱱᱚᱝᱠᱟ ᱦᱚᱸᱠᱚ ᱞᱟᱹᱭ ᱜᱮᱭᱟ ᱦᱟᱲᱟᱢ ᱦᱟᱯᱲᱟᱢ ᱠᱚᱣᱟᱜ ᱜᱟᱞᱢᱟᱨᱟᱣ ᱠᱷᱚᱱ ᱟᱡᱚᱢ ᱦᱮᱡ ᱟᱠᱟᱱᱟ ᱟᱫᱚ ᱱᱚᱣᱟ ᱫᱚ ᱟᱸᱡᱚᱢ ᱟᱠᱟᱱᱟ ᱡᱮ ᱡᱟᱹᱥᱛᱤ ᱠᱟᱭ ᱛᱮᱫᱚ ᱚᱱᱟ ᱦᱟᱭ ᱦᱟᱭ ᱡᱟᱦᱟᱸ ᱵᱚ ᱥᱮᱨᱮᱧ ᱤᱫᱤᱭ ᱫᱚ ᱢᱟᱱᱮ
ᱦᱩᱸ
ᱛᱟᱞᱟ ᱛᱮᱜᱮ ᱦᱮᱡ ᱟᱠᱟᱱᱟ ᱟᱫᱚ ᱟᱵᱚᱣᱟᱜ ᱛᱚ ᱚᱞ ᱵᱤᱞ ᱛᱚ ᱟᱨ ᱵᱟᱹᱱᱩᱜ ᱟ ᱥᱮ ᱟᱵᱚᱣᱟᱜ ᱡᱮ ᱦᱟᱲᱟᱢ ᱦᱟᱯᱲᱟᱢ ᱠᱟᱛᱷᱟ ᱠᱚᱣᱟᱜ ᱞᱟᱹᱭ ᱟᱸᱡᱚᱢ ᱠᱟᱛᱷᱟ ᱠᱷᱚᱱᱜᱮ ᱟᱵᱚ ᱫᱚᱵᱚ ᱛᱩᱢᱟᱹᱞ ᱟᱹᱜᱩ ᱠᱟᱜᱼᱟ ᱩᱱᱟᱹᱜ ᱫᱤᱱ ᱠᱷᱚᱱ ᱟᱫᱚ ᱚᱱᱟ ᱠᱚᱜᱮ ᱥᱟᱹᱨᱤᱭᱟᱜ ᱢᱮᱱᱛᱮᱵᱚ ᱢᱮᱛᱟᱜᱟᱜ ᱠᱟᱱᱟ
ᱦᱮᱸ ᱦᱮᱸ ᱡᱚᱛᱷᱟᱛ ᱠᱟᱛᱷᱟ ᱟᱨ ᱚᱱᱮ ᱵᱤᱱ ᱞᱟᱹᱭ ᱦᱚᱪᱚ ᱠᱮᱫ ᱫᱩᱠ ᱛᱟᱞᱟ ᱛᱮᱜᱮ ᱦᱮᱡ ᱟᱠᱟᱱᱟ ᱟᱨ ᱱᱚᱣᱟ ᱫᱚ ᱟᱹᱞᱤᱧ ᱦᱚᱸ ᱯᱚᱛᱚᱵ ᱠᱚᱨᱮ ᱦᱚᱸᱞᱤᱧ ᱧᱮᱞ ᱵᱟᱲᱟ ᱟᱠᱟᱫ ᱜᱮᱭᱟ ᱱᱚᱣᱟ ᱫᱟᱸᱥᱟᱭ ᱫᱚ ᱞᱟᱹᱭᱟᱠᱚ ᱱᱚᱣᱟ ᱫᱚ ᱮᱠᱫᱚᱢ ᱫᱩᱠ ᱨᱮᱱᱟᱜ ᱠᱟᱱ ᱜᱮᱭᱟ ᱟᱨ ᱯᱚᱛᱚᱵ ᱨᱮᱦᱚᱸ ᱚᱱᱟ ᱫᱚ ᱟᱹᱞᱤᱧ ᱞᱤᱧ ᱯᱟᱲᱦᱟᱣ ᱟᱠᱟᱜᱼᱟ ᱚᱱᱟ ᱛᱮᱞᱤᱧ ᱢᱮᱱ ᱫᱟ
ᱦᱳᱭ ᱦᱳᱭ
ᱟᱨ ᱛᱟᱞᱦᱮ ᱟᱨᱚ ᱢᱤᱫᱴᱟᱝ ᱛᱚ ᱢᱮᱱᱟᱜᱼᱟ ᱠᱟᱨᱟᱢ ᱠᱚᱫᱚ ᱚᱱᱟ ᱫᱚ ᱟᱯᱮᱥᱮᱱ ᱫᱚ ᱦᱩᱭ ᱵᱟᱲᱟᱜ ᱟ ᱥᱮ ᱵᱟᱝᱟ ᱚᱱᱟ ᱠᱟᱨᱟᱢ?
ᱠᱟᱨᱟᱢ ᱦᱩᱭᱩᱜᱼᱟ, ᱠᱟᱨᱟᱢ ᱫᱚ ᱢᱤᱫ ᱧᱤᱫᱟᱹ ᱨᱮᱱᱟᱜ ᱠᱟᱱᱟ, ᱠᱟᱨᱟᱢ ᱦᱚᱸ ᱵᱟᱨ ᱯᱮ ᱠᱚ ᱢᱮᱱᱟᱜᱼᱟ ᱟᱵᱚᱣᱟᱜ ᱫᱚ ᱯᱮ ᱨᱚᱠᱚᱢ ᱠᱟᱨᱟᱯ ᱢᱮᱱᱟᱜᱼᱟ, ᱡᱮᱞᱮᱠᱟ ᱡᱚᱛᱚ ᱠᱷᱚᱱ ᱵᱚᱸᱜᱟ ᱠᱟᱨᱟᱢ ᱢᱤᱫᱴᱮᱱ ᱫᱚ ᱦᱩᱭᱩᱜ ᱠᱟᱱᱟ, ᱯᱮ ᱨᱚᱠᱚᱢ ᱢᱮᱱᱟᱜ ᱟᱛᱚ, ᱢᱤᱫᱴᱮᱡ ᱫᱚ ᱵᱚᱸᱜᱟ ᱠᱟᱨᱟᱢ ᱢᱤᱫᱴᱮᱡ ᱫᱚ ᱵᱷᱟᱸᱰᱟᱱ ᱠᱟᱨᱟᱢ ᱟᱨ ᱢᱤᱫᱴᱮᱱ ᱫᱚ ᱰᱟᱹᱟᱹᱜᱣᱟᱹ ᱠᱩᱲᱤ ᱜᱤᱫᱽᱨᱟᱹ ᱡᱟᱦᱟᱸ ᱠᱚ ᱠᱟᱨᱟᱢᱟ᱾ ᱚᱱᱮ ᱚᱱᱟ ᱠᱚ ᱠᱟᱨᱟᱢ ᱢᱮᱱᱟᱜᱼᱟ ᱛᱚ ᱯᱮ ᱨᱚᱠᱚᱢ ᱜᱮ ᱵᱤᱱᱛᱤ ᱵᱟᱠᱷᱲ ᱫᱚ ᱟᱞᱮ ᱫᱚ ᱟᱞᱮ ᱫᱚ ᱵᱷᱮᱜᱟᱨ ᱵᱷᱮᱜᱟᱨ ᱜᱮᱭᱟ᱾
ᱦᱳᱭ᱾
ᱡᱮᱢᱚᱱ ᱚᱱᱟ ᱵᱚᱸᱜᱟ ᱠᱟᱨᱟᱢ ᱫᱚ ᱟᱵᱚᱣᱟᱜ ᱠᱟᱹᱨᱢᱩ ᱫᱷᱟᱹᱨᱢᱩ ᱠᱷᱚᱱ ᱮᱦᱚᱵᱼᱟ, ᱚᱱᱛᱮ ᱟᱨ ᱜᱚᱡ ᱜᱩᱨ ᱠᱟᱨᱟᱢ ᱫᱚ ᱡᱟᱦᱟᱸ ᱚᱸᱰᱮ ᱟᱵᱚᱣᱟᱜ ᱡᱟᱦᱟᱸ ᱠᱚᱣᱟᱜ ᱵᱚᱸᱜᱟ ᱵᱩᱨᱩ ᱵᱚᱸᱜᱟ ᱵᱩᱨᱩ ᱵᱚᱸᱜᱟ ᱥᱟᱞᱟᱜ ᱪᱟᱸᱫᱚ ᱥᱟᱞᱟᱜ ᱡᱟᱦᱟᱸ ᱦᱟᱲᱟᱢ ᱦᱟᱯᱲᱟᱢ ᱠᱚ ᱥᱮ ᱟᱵᱩᱨᱮᱱ ᱢᱟᱱᱣᱟ ᱡᱟᱹᱛᱤ ᱠᱚ ᱟᱵᱚᱨᱮᱱ ᱦᱟᱲᱟᱢ ᱠᱚᱠᱚ ᱢᱮᱥᱟ ᱠᱚᱜᱼᱟ, ᱥᱮ ᱵᱚᱸᱜᱟ ᱛᱟᱞᱟ ᱠᱚᱜᱼᱟ ᱠᱚ ᱩᱱᱠᱩ ᱵᱟᱠᱷᱨᱟ ᱠᱚ ᱠᱟᱨᱟᱢ ᱟᱠᱚᱣᱟ᱾ ᱚᱱᱟ ᱫᱚ ᱠᱟᱱᱟ ᱢᱚᱨᱟ ᱠᱟᱨᱟᱢ, ᱟᱨ ᱰᱟᱺᱝᱜᱩᱣᱟᱹ ᱠᱩᱲᱤ ᱜᱤᱫᱽᱨᱟᱹ ᱡᱟᱦᱟᱸ ᱠᱚ ᱠᱟᱨᱟᱢᱟ, ᱚᱱᱟ ᱫᱚ ᱠᱟᱨᱟᱢ ᱰᱟᱹᱨ ᱵᱤᱫ ᱠᱟᱛᱮ, ᱚᱱᱟ ᱫᱚ ᱡᱟᱣᱟ ᱠᱟᱨᱟᱢ ᱢᱮᱱᱛᱮᱠᱚ ᱢᱮᱛᱟᱜᱟᱜᱼᱟ᱾ ᱛᱚ ᱱᱚᱣᱟ ᱵᱚᱸᱜᱟ ᱠᱟ ᱠᱟᱨᱟᱢ ᱨᱮᱫᱚ ᱚᱱᱟ ᱫᱚ ᱵᱤᱱᱛᱤ ᱵᱟᱸᱠᱷᱮᱲ ᱦᱚᱸ ᱟᱞᱟᱫᱟ ᱢᱮᱱᱟᱜ ᱠᱟᱫᱟ, ᱵᱤᱱᱛᱤ ᱵᱟᱸᱠᱷᱮᱬ ᱥᱟᱶ-ᱥᱟᱶᱛᱮ, ᱥᱮᱨᱮᱧᱟᱭ ᱜᱩᱨᱩ ᱵᱟᱵᱟ ᱡᱟᱦᱟᱸᱭ ᱜᱩᱨᱩ ᱵᱟᱵᱟ ᱱᱮᱨᱛᱟ ᱟᱹᱜᱩ ᱠᱟᱭᱟ ᱵᱚᱱ ᱩᱱᱤ ᱥᱮᱨᱮᱧᱟᱭ ᱥᱟᱶ-ᱥᱟᱶᱛᱮ ᱟᱵᱚᱣᱟᱜ ᱡᱟᱦᱟᱸ ᱥᱮᱫᱟᱭ ᱨᱮᱱᱟᱜ ᱟᱵᱚᱣᱟᱜ ᱠᱟᱛᱷᱟ ᱠᱩ ᱞᱟᱹᱭ ᱟᱸᱡᱚᱢ ᱟᱵᱚᱱᱟᱭ ᱵᱚᱸᱜᱟ ᱵᱩᱨᱩᱣᱟᱜ ᱠᱟᱛᱷᱟ ᱠᱩ᱾ ᱚᱠᱟ ᱠᱷᱚᱱ ᱥᱤᱨᱡᱚᱱ ᱦᱩᱭ ᱞᱮᱱᱟ, ᱚᱠᱟ ᱠᱷᱚᱱ ᱪᱮᱫ ᱞᱮᱠᱟ ᱠᱟᱛᱮᱫ ᱟᱵᱚ ᱵᱚᱱ ᱱᱚᱰᱮ ᱵᱚᱱ ᱦᱮᱡ ᱠᱟᱱᱟ, ᱥᱤᱨᱡᱚᱱ ᱪᱮᱫ ᱞᱮᱠᱟ ᱠᱟᱛᱮᱫ ᱥᱤᱨᱡᱚᱱ ᱞᱮᱱᱟ ᱱᱚᱣᱟ ᱫᱷᱟᱹᱨᱛᱤ ᱯᱩᱨᱤ ᱥᱤᱨᱡᱚᱱ ᱚᱱᱟ ᱠᱚ ᱥᱟᱱᱟᱢᱟᱜ ᱠᱟᱛᱷᱟ ᱟᱹᱰᱤ ᱚᱲᱮ ᱚᱲᱯᱟ ᱠᱚ ᱞᱟᱹᱭ ᱟᱸᱡᱚᱢ ᱟᱵᱚᱱᱟ ᱟᱵᱚ ᱨᱮᱱ ᱜᱩᱨᱩ ᱵᱟᱵᱟ ᱠᱚ᱾ ᱚᱱᱛᱮ ᱦᱚᱸ ᱚᱱᱠᱟ‌ ᱜᱮ ᱦᱩᱭᱩᱜ ᱜᱮᱭᱟ?
ᱦᱳᱭ ᱦᱳᱭ ᱦᱳᱭ ᱚᱱᱠᱟ ᱜᱮ᱾ ᱚᱱᱠᱟᱜᱮ ᱟᱵᱤᱱ ᱡᱟᱦᱟᱸ ᱞᱮᱠᱟᱵᱤᱱ ᱞᱟᱹᱭ ᱦᱚᱪᱚ ᱠᱮᱫ ᱫᱚ ᱵᱤᱱᱛᱤ ᱚᱱᱟ ᱫᱚ ᱟᱞᱮ ᱦᱚᱸ ᱦᱩᱭᱩᱜ ᱜᱮᱭᱟ ᱱᱚᱸᱰᱮ ᱦᱚᱸ᱾ ᱟᱞᱮ ᱱᱚᱣᱟ ᱠᱚᱨᱮ ᱦᱚᱸ ᱟᱨ ᱚᱱᱮ ᱚᱱᱟ ᱵᱤᱱᱛᱤ ᱨᱮᱫᱚ ᱟᱹᱞᱤᱧ ᱦᱚᱸ ᱥᱮᱴᱮᱨ ᱞᱤᱧ ᱛᱟᱦᱮᱸ ᱵᱟᱲᱟ ᱠᱟᱱᱟ ᱟᱸᱡᱚᱢ ᱵᱟᱲᱟ ᱠᱟᱜᱼᱟ ᱞᱤᱧ᱾ ᱚᱱᱟ ᱟᱵᱤᱱ ᱵᱤᱱ ᱞᱟᱹᱭ ᱠᱮᱫ ᱞᱮᱠᱟ ᱫᱷᱟᱨ ᱫᱷᱟᱜ ᱦᱳᱭ᱾
ᱛᱤ ᱠᱟᱨᱟᱢ ᱵᱤᱱᱛᱤ ᱨᱮᱫᱚ ᱟᱭᱢᱟ ᱫᱷᱟ ᱟᱭᱢᱟ ᱫᱷᱟᱣ ᱞᱤᱧ ᱟᱸᱡᱚᱢ ᱵᱟᱲᱟ ᱠᱟᱜᱼᱟ ᱚᱸᱰᱮ ᱥᱮᱴᱮᱨ ᱛᱟᱦᱮᱸ ᱠᱟᱛᱮ᱾ ᱠᱟᱨᱟᱢ ᱨᱮ ᱟᱨ ᱫᱚᱥᱟᱨ ᱦᱤᱞᱳᱜ ᱫᱚ ᱠᱟᱨᱟᱢ ᱫᱚᱱ ᱠᱚᱠᱚ ᱦᱤᱡᱩᱜᱼᱟ᱾ ᱦᱟᱱᱟ ᱟᱹᱛᱩ‌ ᱱᱚᱣᱟ ᱟᱹᱛᱩ ᱟᱹᱰᱤ ᱡᱟᱭᱜᱟ ᱡᱟᱭᱜᱟ ᱠᱷᱚᱱ ᱠᱚ ᱦᱤᱡᱩᱜᱼᱟ ᱠᱟᱨᱟᱢ ᱠᱚ ᱫᱚᱱᱟ᱾ ᱚᱱᱛᱮ ᱦᱩᱭ ᱵᱟᱲᱟᱜ ᱜᱮᱭᱟ?
ᱦᱳᱭ ᱠᱟᱨᱟᱢ ᱠᱚ ᱚᱝᱠᱟ ᱦᱩᱭᱩᱜ ᱜᱮᱭᱟ ᱦᱟᱸᱜ, ᱟᱫᱚ ᱚᱱᱟ ᱫᱚ ᱚᱠᱟᱴᱟᱜ ᱪᱟᱸᱫᱩ ᱦᱩᱭᱩᱜᱼᱟ, ᱚᱱᱟ ᱫᱚ ᱦᱟᱸᱜ ᱱᱤᱛᱚᱜ ᱩᱱᱟᱹᱜ ᱵᱟᱞᱤᱧ ᱫᱤᱥᱟᱹᱭᱮᱜᱼᱟ᱾ ᱛᱚᱵᱮ ᱚᱱᱟ ᱫᱚ ᱤᱭᱟᱹ ᱥᱚᱢᱳᱭ ᱦᱩᱭᱩᱜ-ᱟ ᱚᱱᱮ ᱦᱟᱸᱜ ᱱᱤᱛᱚᱜ ᱡᱟᱦᱟᱸ ᱦᱟᱸᱜ ᱪᱟᱥᱵᱟᱥ ᱠᱚ ᱨᱟᱠᱟᱵ ᱵᱟᱲᱟ ᱠᱟᱛᱮᱫ ᱚᱱᱟ ᱦᱩᱲᱩ ᱠᱚ ᱯᱩᱨᱟᱹ ᱜᱟᱹᱪᱷᱤ ᱠᱟᱛᱮᱫ ᱦᱟᱸᱜ ᱚᱱᱮ ᱩᱱ ᱚᱠᱛᱚ ᱦᱩᱭᱩᱜ-ᱟ᱾
ᱦᱳᱭ ᱦᱳᱭ ᱦᱳᱭ ᱚᱱᱟ ᱫᱚ ᱩᱸ ᱩᱱ ᱜᱷᱟᱹᱲᱤᱡ ᱜᱤ ᱦᱩᱭᱩᱜ-ᱟ ᱟᱫᱚ ᱱᱚᱛᱮ ᱫᱚ ᱯᱩᱥ ᱵᱚᱸᱜᱟ ᱦᱚᱸᱞᱮ ᱠᱟᱨᱟᱢ ᱜᱤᱭᱟ᱾ ᱟᱨ ᱵᱟᱹᱭᱥᱟᱹᱠᱷ ᱵᱚᱸᱜᱟ ᱦᱚᱸ ᱠᱟᱨᱟᱢ ᱫᱚ ᱦᱩᱭᱩᱜ ᱜᱮᱭᱟ᱾
ᱚ ᱛᱟᱞᱦᱮ ᱟᱯᱮ ᱥᱮᱱ ᱫᱚ ᱢᱟᱱᱮ ᱚᱠᱟ ᱞᱮᱠᱟᱱ ᱴᱚᱴᱷᱟ ᱯᱟᱲᱟᱜ ᱠᱟᱱ ᱛᱟᱯᱮᱭᱟ ᱚᱱᱠᱟ ᱵᱤᱨ ᱵᱩᱨᱩ ᱴᱚᱴᱷᱟ ᱥᱮ ᱚᱱᱠᱟ ᱯᱩᱨᱟᱹ ᱴᱟᱺᱰᱤ ᱴᱚᱴᱷᱟ?
ᱟᱞᱮ ᱫᱚ ᱵᱤᱨ ᱵᱩᱨᱩ ᱦᱚᱸ ᱢᱮᱱᱟᱜ-ᱟ ᱴᱟᱺᱰᱤ ᱴᱚᱴᱷᱟ ᱦᱚᱸ ᱢᱮᱱᱟᱜ-ᱟ ᱢᱟᱱᱮ ᱵᱟᱱᱟᱨ ᱨᱚᱠᱚᱢ ᱜᱮ